ᱦᱮᱞᱚᱜ
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸ ᱪᱮᱫ ᱠᱚᱵᱤᱱ ᱪᱤᱠᱟᱹ ᱵᱟᱰᱟᱭ ᱫᱟ?
ᱪᱮᱫ ᱦᱚᱸ ᱵᱟᱝᱟ ᱱᱤᱛᱚᱜ ᱫᱚ ᱦᱟᱸᱜ ᱚᱱᱠᱟ ᱫᱚ, ᱟᱹᱵᱤᱱ ᱜᱮ ᱪᱮᱫ
ᱟᱹᱞᱤᱧ ᱦᱚᱸᱞᱤᱧ ᱫᱩᱲᱩᱵ ᱟᱠᱟᱱᱟ ᱛᱟᱦᱚᱞᱮ ᱟ ᱫᱚᱵᱤᱱ ᱡᱚᱢ ᱵᱟᱲᱟ ᱠᱮᱫᱟ ᱥᱮ ᱵᱟᱝᱟ?
ᱦᱮᱸ ᱡᱚᱢ ᱠᱚᱫᱚ ᱦᱟᱸᱜ ᱮᱱᱟᱝ ᱨᱮ ᱦᱩᱭ ᱟᱠᱟᱱᱟ᱾
ᱮᱱᱟᱝ ᱨᱮᱜᱮ ᱦᱩᱭ ᱠᱟᱱᱟ, ᱛᱮ ᱫᱟᱠᱟ ᱠᱚᱥᱮ ᱨᱩᱴᱤ ᱠᱚᱵᱢ ᱡᱚᱢ ᱠᱟᱫᱟ ᱟᱫᱚ?
ᱫᱟᱠᱟ ᱜᱮ ᱦᱟᱸᱟᱜ ᱡᱟᱸᱦᱟ ᱦᱩᱭ ᱠᱟᱱ᱾
ᱦᱮᱸ ᱛᱟᱦᱚᱞᱮ ᱟᱹᱞᱤᱧ ᱦᱚᱞᱤᱧ ᱡᱚᱢ ᱟᱠᱟᱫᱟ ᱫᱟᱠᱟ ᱠᱚᱜᱮ
ᱟᱪ ᱪᱷᱟ ᱛᱚ ᱱᱟᱯᱟᱭ ᱵᱟᱲᱟᱭ ᱜᱮᱭᱟ ᱱᱤᱛᱚᱜ ᱫᱚ
ᱦᱮᱸ ᱱᱟᱯᱟᱭ ᱵᱟᱲᱟ ᱜᱮ ᱤᱱᱛᱩᱜ ᱟᱨ ᱟᱹᱵᱤᱱ ᱦᱚᱸ ᱟᱵᱤᱱ ᱱᱟᱯᱟᱭ ᱜᱮᱛᱚ
ᱦᱮᱸ ᱟᱹᱞᱤᱧ ᱦᱚᱸ ᱦᱟᱸᱜ ᱱᱟᱯᱟᱭ ᱜᱮ ᱱᱤᱛᱚᱜ ᱟᱨ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱦᱟᱸᱜ
ᱦᱮᱸ ᱟᱫᱚ ᱫᱟᱜ ᱠᱚ ᱡᱟᱹᱲᱤ ᱵᱟᱰᱟᱭ ᱫᱟ ᱥᱮ ᱵᱟᱝᱟ ᱚᱱᱛᱮ ᱫᱚ
ᱫᱟᱜ ᱫᱚ ᱦᱟᱸᱜ ᱛᱮᱦᱮᱧ ᱫᱚ ᱫᱚᱢᱮ ᱜᱮ ᱥᱮᱛᱟᱜ ᱠᱷᱚᱱᱜᱮ ᱦᱟᱸᱜ ᱢᱟᱱᱮ ᱯᱷᱟᱸᱠᱟ ᱜᱮ ᱵᱟᱹᱱᱩᱜᱼᱟ᱾
ᱱᱤᱛᱚᱜ ᱦᱚᱸᱜ ᱫᱟᱜ ᱮ ᱡᱟᱲᱤᱭᱮᱫᱟ ᱛᱟᱦᱚᱞᱮ ᱫᱚᱢᱮ ᱡᱩᱨ ᱜᱮ?
ᱵᱟᱝᱟ ᱱᱤᱛᱚᱜ ᱫᱚ ᱠᱟᱹᱴᱤᱡ, ᱠᱟᱹᱴᱤᱡ ᱞᱟᱦᱟ ᱢᱟᱱᱮ ᱵᱚᱱᱫᱚ ᱟᱠᱟᱱᱟ ᱱᱤᱛᱚᱜ ᱫᱚ ᱵᱟᱝ᱾
ᱱᱤᱛᱳ ᱫᱚ ᱵᱟᱹᱱᱩᱜ ᱟᱠᱟᱫᱟ᱾ ᱵᱟᱝ ᱜᱮ ᱱᱤᱛᱚᱜ ᱠᱟᱹᱴᱤᱡ ᱵᱚᱱᱫᱚ ᱠᱟᱫᱟᱭ, ᱫᱟᱜ ᱮᱜ ᱛᱟᱦᱮᱸᱫ ᱜᱮᱭᱟ ᱛᱚ᱾
ᱟᱪᱪᱷᱟ᱾
ᱦᱮᱸ ᱛᱟᱯᱚᱨᱮ ᱟᱹᱛᱩ ᱫᱤᱥᱚᱢ ᱠᱚᱨᱮ ᱫᱚ ᱪᱟᱥᱵᱟᱥ ᱫᱚ ᱪᱮᱫ ᱞᱮᱠᱟ
ᱪᱟᱥᱵᱟᱥ ᱫᱚ ᱟᱹᱣᱨᱤᱭ ᱦᱜ ᱮᱨᱟᱯᱷᱚᱨ ᱠᱚ ᱢᱟᱱᱮ ᱛᱟᱭᱚᱢ ᱧᱚᱜ ᱜᱮᱭᱟ ᱛᱚ ᱚᱱᱟᱛᱮ ᱨᱚᱦᱚᱭ ᱦᱟᱸᱜ ᱠᱚᱢᱚᱜ ᱠᱟᱱᱟ ᱛᱟᱭᱚᱢᱚᱜ ᱠᱟᱱᱟ
ᱦᱩᱸ ᱮᱭᱟ
ᱟᱯᱮ ᱥᱮᱫ ᱜᱮ ᱟᱠᱟ ᱞᱮᱠᱟ ᱪᱟᱥ ᱠᱚ
ᱦᱮᱸ ᱟᱞᱮ ᱥᱮᱱ ᱠᱚ ᱟᱨᱟᱢᱵᱷᱚ ᱠᱟᱫ ᱜᱮᱭᱟ ᱟᱹᱰᱤ ᱡᱩᱨ ᱜᱮ ᱥᱟᱨᱫᱤ ᱦᱟᱸᱜ ᱟᱨᱚᱢᱵᱷᱚᱭ ᱞᱟᱹᱜᱤᱫᱼᱟ ᱛᱚᱲᱟ ᱠᱚᱦᱚᱸ ᱟᱹᱰᱤ ᱜᱮ ᱜᱮ ᱦᱟᱨᱟ ᱟᱠᱟᱱᱟ ᱟᱹᱰᱤ ᱥᱮᱬᱟ ᱥᱮᱬᱟ ᱠᱚᱜᱮ ᱟᱫᱚ ᱵᱟᱹᱫ ᱠᱚᱜᱮ ᱞᱚᱥᱚᱫ ᱵᱟᱲᱟ ᱦᱩᱭᱩᱜ ᱠᱟᱱᱟ ᱛᱟ ᱯᱚᱨᱮ ᱚᱱᱟ ᱠᱚ ᱠᱚᱨᱟᱣᱛᱮ ᱟᱫᱚ ᱪᱟᱥ
ᱟᱨ ᱛᱟᱦᱚᱞᱮ ᱥᱤ ᱠᱚᱫᱚ ᱵᱤᱱ ᱢᱟᱱᱮ ᱠᱟᱹᱢᱤ ᱠᱚᱫᱚ ᱵᱤᱱ ᱵᱟᱰᱟᱭ ᱜᱮᱭᱟ ᱥᱮ
ᱦᱮᱸ ᱠᱟᱹᱢᱤ ᱠᱚᱫᱚᱞᱤᱧ ᱵᱟᱰᱟᱭ ᱜᱮᱭᱟ
ᱟᱪ ᱪᱷᱟ
ᱦᱮᱸ ᱟᱵᱤᱱ ᱵᱤᱱ ᱵᱟᱰᱟᱭ ᱜᱮᱭᱟ
ᱟᱹᱞᱤᱧ ᱫᱚ ᱦᱟᱸᱜ ᱵᱟᱰᱟᱭ ᱫᱚ ᱦᱟᱸᱜ ᱚᱱᱠᱟ ᱫᱚ ᱵᱟᱝᱜᱮ ᱟᱫᱚ ᱢᱟᱱᱮ ᱚᱲᱟᱜ ᱠᱚᱨᱮ ᱦᱚᱸ ᱚᱱᱠᱟ ᱵᱟᱝ ᱛᱟᱦᱮᱸ ᱵᱟᱝ ᱦᱩᱭᱩᱜ ᱜᱮᱭᱟ ᱛᱚ ᱚᱱᱟᱛᱮ ᱠᱟᱹᱢᱤ ᱠᱚᱫᱚ ᱚᱱᱠᱟ ᱫᱚ ᱦᱟᱸᱜ ᱵᱟᱰᱟᱭ ᱵᱟᱹᱱᱩᱜᱼᱟ
ᱟ ᱦᱮᱸ ᱛᱚ ᱚᱠᱟᱨᱮ ᱵᱟᱨᱦᱮ ᱠᱚᱨᱮ ᱵᱤᱱ ᱛᱟᱦᱮᱱ ᱜᱮᱭᱟ
ᱦᱮᱸ
ᱚ ᱛᱟᱦᱚᱞᱮ ᱯᱟᱲᱦᱟᱣᱜ ᱠᱟᱱᱟ ᱵᱤᱱ ᱠᱚᱞᱮᱡ ᱠᱚ ᱥᱮ ᱪᱮᱫ ᱠᱚᱵᱤᱱ ᱠᱚᱨᱟᱣᱮᱫᱟ
ᱦᱚᱭ ᱜᱚᱝᱠᱮ ᱢᱟᱱᱮ ᱠᱚᱞᱮᱡ ᱠᱚᱜᱮ ᱦᱟᱸᱜ ᱱᱤᱛᱚᱜ ᱫᱚ ᱚᱱᱠᱟᱜᱮ ᱪᱟᱞᱟᱜ ᱠᱟᱱᱟ ᱟᱫᱚ ᱚᱲᱟᱜ ᱠᱚᱫᱚ ᱚᱱᱠᱟ ᱡᱟᱦᱟᱸ ᱛᱤᱥ ᱨᱮ ᱪᱟᱞᱟᱣ ᱦᱩᱭᱩᱜᱼᱟ ᱛᱚ ᱟᱫᱚ
ᱦᱮᱸ
ᱚᱱᱟ ᱜᱮ ᱟᱞᱮ ᱫᱚ ᱦᱟᱸᱜ ᱩᱱᱟᱜ ᱵᱚᱦᱚᱜ ᱦᱟᱹᱥᱩ ᱵᱟᱹᱱᱩᱜᱼᱟ ᱢᱟᱱᱮ
ᱚᱻ ᱛᱟᱞᱮ ᱯᱚᱨᱮ ᱛᱮᱸ ᱯᱟᱞᱮ ᱚᱵᱷᱵᱥᱚᱜ ᱜᱮᱭᱟ ᱢᱟᱱᱛᱮ ᱥᱮ ᱵᱟᱝ ᱵᱷᱥ ᱯᱚᱨᱮ ᱛᱮ
ᱦᱮᱸ ᱪᱮᱫᱟᱜ ᱵᱟᱝ ᱟᱫᱚ ᱥᱟᱨᱟ ᱢᱟᱱᱮ ᱥᱟᱨᱟ ᱡᱤᱭᱚᱱ ᱫᱚ ᱟᱨ ᱯᱟᱲᱦᱟᱣ ᱫᱚ ᱥᱚᱢᱵᱷᱚᱵ ᱵᱟᱝ ᱠᱟᱱᱟ ᱠᱟᱹᱢᱤ ᱦᱩᱭᱩᱜ ᱜᱮᱭᱟ ᱡᱟᱦᱟᱸ ᱛᱤᱥ ᱫᱚ ᱦᱟᱸᱜ
ᱦᱮᱸ
ᱦᱮᱸ ᱟᱫᱚ ᱱᱤᱛᱚᱜ ᱠᱷᱚᱱ ᱢᱟᱱᱮ ᱚᱵᱷᱟᱥ ᱛᱟᱦᱮᱸ ᱞᱮᱱ ᱠᱷᱟᱱ ᱪᱮᱫᱵᱤᱱ ᱞᱟᱹᱭᱮᱫᱼᱟ
ᱟᱫᱚ ᱱᱟᱯᱟᱭ ᱠᱚᱜᱼᱟ ᱦᱮᱸ ᱱᱮᱛᱟᱨ ᱠᱷᱚᱱ ᱡᱩᱫᱤ ᱩᱯᱟᱹᱥ ᱛᱟᱦᱮᱸ ᱠᱚᱜᱼᱟ ᱱᱟᱯᱟᱭ ᱠᱚᱜᱼᱟ ᱛᱟᱦᱮᱞᱮ
ᱦᱮᱸ ᱦᱮᱸ
ᱦᱮᱸ ᱟᱫᱚ ᱤᱭᱟᱹ ᱯᱟᱲᱦᱟᱣ ᱠᱚᱫᱚ ᱪᱮᱫ ᱞᱟᱹᱭ ᱫᱟᱞᱤᱧ ᱡᱮ ᱢᱟᱱᱮ ᱯᱟᱲᱦᱟᱣ ᱠᱚᱫᱚ ᱪᱮᱫ ᱵᱤᱥᱚᱭ ᱛᱮ ᱢᱟᱱᱮ ᱪᱮᱫ ᱥᱟᱵᱡᱮᱠᱴ ᱠᱚᱵᱤᱱ ᱫᱚᱦᱚ ᱟᱠᱟᱫᱟ ᱪᱮᱫ ᱥᱟᱵᱽᱡᱮᱠᱴ ᱵᱚᱱ ᱯᱟᱲᱦᱟᱜ ᱠᱟᱱᱟ
ᱯᱟᱲᱦᱟᱣ ᱠᱚᱫᱚ ᱦᱟᱸᱜ ᱚᱱᱠᱟ ᱫᱚ ᱡᱟᱦᱟᱸ ᱫᱚ ᱟᱨᱴᱥ ᱛᱮᱜᱮ ᱚᱱᱠᱟ ᱚᱱᱟ ᱛᱮᱜᱮ ᱪᱟᱞᱟᱜ ᱠᱟᱱᱟ ᱦᱟᱸᱜ
ᱚ ᱟᱪᱪᱷᱟ ᱟᱥᱛᱮ ᱱᱟᱯᱟᱭ ᱠᱟᱛᱷᱟ
ᱩᱸ ᱛᱚ ᱟᱹᱵᱤᱱ ᱫᱚ ᱱᱤᱛᱚᱜ ᱪᱮᱫ ᱠᱚᱵᱤᱱ ᱪᱷᱤᱠᱟᱹᱭ ᱮᱜᱼᱟ
ᱟᱹᱞᱤᱧ ᱦᱚᱸ ᱚᱱᱠᱟ ᱜᱮᱞᱤᱧ ᱯᱟᱲᱦᱟᱣ ᱵᱟᱲᱟᱜ ᱠᱟᱱ ᱜᱮᱭᱟᱞᱤᱧ ᱦᱚᱸ ᱠᱚᱞᱡ ᱠᱚᱨᱮᱜ ᱜᱮ ᱟᱫᱚ ᱠᱚᱞᱮᱡ ᱠᱚ ᱯᱚᱨᱤᱠᱷᱟ ᱠᱚᱫᱚ ᱦᱩᱭᱱᱟ ᱥᱮ ᱟᱹᱣᱨᱤ ᱥᱮ ᱦᱩᱭᱩᱜ ᱞᱟᱹᱜᱤᱫᱼᱟ
ᱦᱮᱸ ᱦᱩᱭ ᱟᱠᱟᱱᱟ ᱱᱚᱜᱼᱚᱭ ᱠᱚᱴᱟ ᱫᱤᱱ ᱞᱟᱦᱟ ᱜᱮ ᱪᱟᱵᱟ ᱟᱠᱟᱱᱟ
ᱚ ᱱᱟᱯᱟᱭ ᱱᱟᱯᱟᱭ ᱠᱟᱛᱷᱟ ᱵᱟᱝ ᱫᱚ ᱟᱞᱮ ᱟᱨ
ᱛᱮ
ᱦᱮᱸ ᱞᱟᱹᱭᱵᱤᱱ ᱞᱟᱹᱭ ᱵᱤᱱ
ᱞᱟᱹᱭᱮᱫᱼᱟᱞᱤᱧ ᱱᱚᱣᱟ ᱢᱟᱱᱮ ᱱᱚᱣᱟ ᱮᱯ ᱢᱟᱱᱮ ᱱᱚᱣᱟ ᱯᱞᱟᱴᱯᱷᱨᱚᱢ ᱠᱷᱚᱱ ᱫᱚ ᱛᱤᱱ ᱛᱤᱥ ᱠᱷᱚᱱ ᱵᱤᱱ ᱮᱦᱚᱵ ᱟᱠᱟᱫᱟ ᱟᱹᱵᱤᱱ ᱫᱚ
ᱤᱦᱳᱵ ᱵᱚᱞᱛᱮ ᱫᱚ ᱦᱞᱟ ᱠᱷᱚᱱ ᱞᱤᱧ ᱮᱷᱵ ᱠᱟᱫᱟ ᱟᱨ ᱟᱵᱤᱱ
ᱚ ᱟᱪᱷᱟ ᱟᱹᱞᱤᱧ ᱦᱚᱸ ᱦᱟᱸᱜ ᱚᱱᱠᱟᱜᱮ ᱟᱫᱚ ᱚᱱᱟ ᱵᱤᱱ ᱠᱚ ᱛᱟᱦᱮᱸ ᱠᱟᱱᱟ ᱛᱚ ᱚᱱᱟᱛᱮ
ᱚ
ᱦᱳᱭ ᱟᱫᱚ ᱚᱠᱛᱚ ᱠᱚ ᱵᱟᱝ ᱧᱟᱢ ᱟᱠᱟᱱᱟ ᱚᱱᱟ ᱛᱮ ᱦᱟᱸᱜ ᱵᱟᱝ ᱮᱦᱚᱵ ᱦᱩᱭᱩ ᱟᱠᱟᱱ ᱛᱟᱦᱮᱸᱫᱼᱟ ᱵᱟᱰᱟᱭ ᱫᱚ ᱛᱟᱦᱮᱸ ᱠᱟᱱ ᱜᱮᱭᱟ ᱟᱫᱚ
ᱦᱚᱸ ᱮᱠᱡᱟᱢ ᱠᱚ ᱦᱩᱭᱩᱜ ᱠᱟᱱ ᱛᱟᱦᱮᱸᱫ ᱵᱤᱱ ᱞᱟᱹᱭ ᱠᱮᱫ ᱫᱚ
ᱚ
ᱛᱟᱦᱚᱞᱮ ᱟᱫᱚ ᱮᱠᱡᱟᱢ ᱠᱚ ᱱᱟᱯᱟᱭ ᱜᱮᱵᱤᱱ ᱮᱢ ᱠᱟᱫᱟ ᱛᱚ
ᱦᱮ ᱱᱟᱯᱟᱭ ᱜᱮ ᱦᱟᱸᱜ ᱱᱟᱯᱟᱭ ᱞᱟᱹᱜᱤᱫ ᱨᱚ ᱪᱮᱥᱴᱟ ᱦᱩᱭᱩᱜᱼᱟ ᱡᱚᱛᱚ ᱦᱚᱲᱜᱮ
ᱦᱮᱸ ᱟᱫᱚ ᱡᱚᱛᱚ ᱚᱲᱟᱜ ᱠᱚᱨᱮ ᱵᱟᱵᱟ ᱟᱭᱳ ᱠᱚ ᱡᱚᱛᱚ ᱱᱟᱯᱟᱭ ᱜᱮᱛᱚ
ᱦᱮᱸ ᱱᱤᱛᱚᱜ ᱫᱚ ᱦᱟᱸᱜ ᱡᱚᱛᱚᱮ ᱦᱚᱲᱜᱮ ᱱᱟᱯᱟᱭ ᱜᱮ ᱢᱮᱱᱟᱜ ᱠᱚᱣᱟ ᱟᱹᱵᱤᱱ ᱜᱮ ᱦᱟᱸᱜ ᱪᱮᱫ ᱞᱮᱠᱟ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱛᱟᱦᱞᱮ ᱟᱹᱛᱩ ᱫᱤᱥᱚᱢ ᱠᱚᱫᱚ ᱢᱟᱱᱮ ᱡᱚᱠᱷᱚᱱ ᱪᱷᱩᱴᱤ ᱵᱤᱱ ᱧᱟᱢ ᱜᱮᱭᱟ ᱛᱚᱠᱷᱚᱱ ᱵᱤᱱ ᱪᱟᱞᱟᱜ ᱜᱮᱭᱟ ᱥᱮ ᱪᱟᱞᱟᱜ ᱜᱮᱭᱟ ᱚᱱᱠᱟ᱾
ᱪᱷᱩᱴᱤ ᱚᱱᱠᱟ ᱫᱚ ᱪᱷᱩᱴᱤ ᱧᱟᱢᱛᱮᱫ ᱫᱚ ᱵᱟᱝ ᱟᱫᱚ ᱢᱟᱱᱮ ᱪᱟᱞᱟᱣ ᱦᱩᱭᱩᱜ ᱜᱮᱭᱟ᱾ ᱢᱟᱡᱷᱮ ᱢᱟᱡᱷᱮ ᱟᱫᱚ ᱚᱱᱠᱟ ᱫᱚᱢᱮ ᱛᱟᱦᱮᱱ ᱦᱩᱭᱩᱜᱼᱟ᱾ ᱪᱟᱞᱟᱣ ᱦᱮᱡ ᱚᱱᱠᱟ ᱜᱮ᱾
ᱦᱮᱸ ᱟᱫᱚ ᱟᱯᱮ ᱫᱤᱥᱚᱢ ᱨᱮᱫᱚ ᱢᱟᱱᱮ ᱚᱠᱟᱞᱮᱠᱟ ᱪᱟᱥᱟᱚ ᱦᱩᱲᱩ ᱠᱚ ᱛᱤᱱᱟᱹᱜ ᱫᱷᱟ ᱠᱚ ᱪᱟᱥ ᱜᱮᱭᱟ?
ᱟᱞᱮ ᱫᱚ ᱢᱤᱫ ᱫᱷᱟᱣ ᱜᱮᱞᱮ ᱪᱟᱥᱟ ᱢᱟᱱᱮ ᱫᱟᱜ ᱨᱮᱱᱟᱜ ᱢᱟᱱᱮ ᱪᱟᱥ ᱞᱟᱹᱜᱤᱫ ᱛᱮᱫᱚ ᱫᱟᱜ ᱫᱚᱢᱮ ᱞᱟᱹᱠᱛᱤᱜᱼᱟ ᱛᱚ᱾
ᱦᱮᱸ ᱫᱟᱜ ᱥᱚᱝᱠᱚᱴ ᱠᱮᱫᱟ ᱞᱮ ᱠᱟᱹᱴᱤᱡ
ᱦᱮᱸ ᱫᱟᱜ ᱨᱮᱱᱟᱜ ᱚᱱᱠᱟ ᱥᱳᱨᱥ ᱵᱟᱹᱱᱩᱜᱼᱟ ᱛᱚ, ᱚᱱᱟᱛᱮ ᱢᱤᱫ ᱫᱷᱟᱣ ᱜᱮ ᱱᱤᱛᱚᱜ ᱡᱟᱦᱟᱸ ᱢᱟᱱᱮ ᱱᱤᱛᱚᱜ ᱡᱟᱦᱟᱸ ᱯᱮ ᱪᱟᱥᱟ ᱱᱚᱣᱟ ᱥᱤ ᱟᱥᱟᱲ ᱵᱚᱸᱜᱟ ᱤᱱᱟᱹᱜᱮ ᱢᱟᱱᱮ ᱥᱮᱨᱢᱟ ᱡᱟᱹᱲᱤ ᱜᱮᱦᱟᱸᱜ ᱟᱞᱮᱭᱟᱜ ᱪᱟᱥ ᱵᱷᱚᱨᱥᱟ ᱫᱚ
ᱟᱱᱟᱡᱽ ᱠᱚᱢᱟ ᱛᱟᱦᱚᱞᱮ ᱢᱟ ᱵᱟᱭ ᱪᱟᱥᱚᱜ ᱜᱮᱭᱟ ᱛᱟᱦᱚᱞᱮ
ᱵᱟᱝ ᱵᱟᱝ ᱵᱟᱝ ᱪᱟᱥᱚᱜ ᱜᱮᱭᱟ ᱚᱱᱟ ᱫᱚ ᱡᱟᱦᱟᱸ ᱱᱤᱡᱮ ᱢᱟᱱᱮ ᱚᱲᱟᱜ ᱡᱚᱢ ᱢᱚ ᱡᱮ ᱟᱹᱠᱷᱨᱤᱧ ᱞᱟᱹᱜᱤᱫ ᱚᱱᱠᱟ ᱫᱚ ᱦᱟᱸᱜ ᱪᱟᱥ ᱫᱚ ᱵᱟᱝ ᱦᱩᱭᱩᱜᱼᱟ ᱚᱲᱟᱜ ᱡᱚᱢ ᱠᱚ ᱞᱟᱹᱜᱤᱫ ᱫᱚ ᱦᱩᱭᱩᱜ ᱜᱮᱭᱟ᱾
ᱦᱮᱸ
ᱚᱱᱟ ᱥᱟᱶᱛᱮ ᱟᱨ ᱛᱩᱲᱤ ᱠᱷᱚᱥᱞᱟ ᱠᱚ ᱦᱟᱸᱟᱜ ᱢᱮᱱᱟᱜᱼᱟ᱾ ᱚᱱᱟ ᱠᱚᱫᱚ
ᱚᱱᱟ ᱦᱚᱸ ᱛᱟᱦᱮᱱ ᱠᱟᱱ ᱜᱮᱭᱟ ᱵᱟᱝ
ᱦᱩᱲᱩ ᱫᱚ ᱦᱟᱸᱜ ᱢᱤᱫ ᱫᱷᱟᱣ ᱜᱮ
ᱦᱩᱸ
ᱛᱚ ᱟᱯᱮᱥᱮᱫ ᱜᱮ ᱪᱮᱫ ᱠᱚᱠᱚ ᱪᱟᱥᱟ ᱪᱮᱫ ᱞᱮᱠᱟ ᱛᱤᱱᱟᱹᱜ ᱵᱟᱨ ᱠᱚ ᱪᱟᱥᱟ?
ᱵᱟᱝᱟᱨ ᱱᱟᱛᱮ ᱛᱚ ᱪᱟᱥ ᱜᱮ ᱛᱚ ᱵᱟᱨ ᱡᱚᱠᱷ ᱱᱚᱣᱟ ᱱᱤᱭ ᱱᱮᱥ ᱟᱥᱟᱲ ᱵᱚᱸᱜᱟ ᱛᱟᱯᱚᱨᱮ ᱚᱱᱟ ᱥᱤᱛᱩᱝ ᱥᱩᱚᱢᱚᱭ ᱦᱚᱸ ᱪᱟᱥ ᱦᱩᱭᱩᱜ ᱫᱚ ᱡᱮᱢᱚᱱ ᱱᱚᱜᱼᱚᱭ ᱥᱟᱠᱨᱟᱛ ᱥᱟᱠᱨᱟᱛ ᱥᱟᱠᱨᱟᱛ ᱥᱟᱠᱨᱟᱛ ᱥᱟᱠᱨᱟᱛ ᱯᱚᱨᱮ ᱥᱟᱠᱨᱟᱛ ᱢᱟᱲᱟᱝ ᱨᱮᱜᱮ ᱤᱭᱟᱹ ᱦᱩᱲᱩ ᱠᱚᱫᱚᱜ ᱮ ᱜᱮᱭᱟ ᱠᱚ᱾
ᱚᱱᱟ ᱫᱚ ᱦᱟᱸᱜ ᱢᱟᱱᱮ ᱱᱤᱛᱚᱜ ᱡᱟᱦᱟᱸ ᱠᱚ ᱪᱟᱥᱟ ᱚᱱᱟ ᱫᱚ ᱥᱟᱠᱨᱟᱛ ᱢᱟᱲᱟᱝ ᱠᱚ ᱨᱟᱠᱟᱵᱟᱛᱚ
ᱵᱟᱝᱜᱮ ᱱᱚᱜᱼᱚᱭ ᱱᱤᱭᱟᱹ ᱛᱮᱦᱮᱧ ᱜᱟᱯᱟ ᱪᱟᱥᱟ ᱱᱚᱣᱟ ᱢᱟ ᱫᱚ ᱦᱩᱭᱩᱜ ᱥᱚᱦᱟᱨᱟᱭ ᱥᱚᱢᱚᱭ ᱨᱟᱠᱟᱵᱚᱜᱼᱟ᱾ ᱥᱚᱦᱨᱟᱭ ᱥᱚᱦᱨᱟᱭ ᱵᱚᱸᱜᱟ ᱨᱮᱜᱮ ᱨᱟᱠᱟᱵᱚᱜᱼᱟ ᱱᱚᱣᱟ ᱦᱩᱲᱩ ᱠᱚᱢᱟ᱾
ᱦᱩᱸ
ᱟᱥᱟᱲ ᱵᱚᱸᱜᱟ ᱪᱟᱥᱟᱜ ᱢᱟ᱾ ᱵᱟᱝ ᱵᱟᱨ ᱵᱟᱨ ᱡᱚᱠᱷᱮᱡ ᱠᱚ ᱪᱟᱥᱟ ᱛᱚ ᱵᱚᱪᱚᱨ ᱨᱮ ᱦᱮᱸ
ᱢᱟᱱᱮ ᱱᱚᱣᱟ ᱨᱟᱠᱟᱵ ᱠᱟᱛᱮ ᱜᱮ ᱟᱨ ᱦᱚᱸ ᱯᱮ ᱪᱟᱥᱟ?
ᱦᱮᱸ ᱱᱤᱭᱟᱹ ᱨᱟᱠᱟᱵ ᱠᱟᱛᱮᱜ ᱛᱚ ᱚᱱᱮ ᱵᱟᱨ ᱢᱟᱥ ᱜᱟᱱ ᱛᱟᱦᱮᱱ ᱫᱚ᱾ ᱵᱟᱨ-ᱯᱮ ᱢᱟᱥ ᱤᱱᱟᱹ ᱯᱚᱨᱮ ᱠᱷᱟᱱ ᱜᱮ ᱟᱵᱟᱨ ᱪᱟᱥ ᱦᱩᱭᱩᱜᱼᱟ᱾ ᱢᱟᱱᱮ ᱡᱚᱛᱚ ᱦᱚᱲ ᱫᱚ ᱵᱟᱠᱚ ᱪᱟᱥ ᱜᱮᱭᱟ ᱠᱤᱪᱷᱩ ᱦᱚᱲ ᱠᱚ ᱪᱟᱥ ᱜᱮᱭᱟ ᱢᱟᱱᱮ ᱯᱨᱟᱭ ᱜᱮᱠᱚ ᱪᱟᱥᱟ
ᱦᱮᱸ ᱢᱟᱱᱮ ᱡᱟᱦᱟᱸᱭᱚᱜ ᱚᱱᱠᱟ ᱫᱟᱜ ᱵᱟᱹᱫᱽ ᱠᱚ ᱢᱮᱱᱟᱜᱼᱟ᱾ ᱚᱱᱠᱟᱱᱟᱜ ᱠᱚ ᱠᱚ ᱪᱟᱥᱟ
ᱦᱮᱸ ᱫᱟᱜ ᱵᱟᱹᱫᱽ ᱠᱚ ᱛᱟᱯᱚᱨᱮ ᱥᱮᱞᱚ ᱠᱚᱦᱚᱸ ᱢᱮᱱᱟᱜᱼᱟ᱾ ᱛᱚ ᱢᱤᱱᱤ ᱠᱚ ᱢᱮᱱᱟᱜᱼᱟ ᱛᱚ ᱵᱟᱹᱫᱽ ᱠᱚᱨᱮ
ᱦᱩᱲᱩ ᱥᱟᱶᱛᱮ ᱟᱨ ᱪᱮᱫ ᱠᱚᱯᱮ ᱪᱟᱥ ᱜᱮᱛᱮ ᱮᱢᱱᱤ ᱢᱟᱱᱮ
ᱦᱩᱲᱩ ᱥᱟᱶᱛᱮ ᱦᱩᱲᱩ ᱵᱟᱫᱛᱮ ᱦᱩᱭᱩᱜ ᱠᱟᱱᱟ ᱛᱤᱞᱢᱤᱧ ᱵᱟᱝᱼᱟ ᱛᱟᱯᱚᱨᱮ ᱟᱸᱻ ᱟᱹᱛᱩᱲᱤ ᱱᱚᱣᱟ ᱛᱤᱞᱢᱤᱧ ᱛᱩᱲᱤᱱᱟᱠᱚ ᱢᱟᱱᱮ ᱥᱟᱠᱥᱚᱵᱽᱡᱤ ᱠᱚᱫᱚ ᱚᱲᱟᱜ ᱚᱲᱟᱜ ᱨᱮᱜᱮ ᱪᱟᱥ ᱵᱟᱲᱟᱭ ᱜᱮᱭᱟ ᱠᱚ ᱟᱨ ᱚᱱᱟ ᱵᱟᱹᱫᱽ ᱵᱟᱹᱭᱦᱟᱹᱲ ᱠᱚᱨᱮ ᱫᱚ ᱚᱱᱮ ᱚᱱᱟ ᱠᱚᱜᱮ
ᱟᱹᱞᱩ ᱠᱚᱫᱚ ᱪᱟᱥ ᱵᱟᱝ ᱦᱩᱭᱩᱜ ᱜᱮᱭᱟ ᱥᱮ ᱟᱯᱮ ᱥᱮᱫ ᱫᱚ
ᱦᱮᱸ ᱟᱹᱞᱩ ᱦᱩᱭᱩᱜᱼᱟ ᱱᱤᱛᱚᱜ ᱤᱧ ᱚᱠᱟ ᱡᱟᱭᱜᱟ ᱨᱮ ᱢᱤᱱᱟᱹᱧᱟ ᱱᱚᱣᱟ ᱥᱩᱨ ᱠᱚᱨᱮ ᱫᱚ ᱟᱹᱞᱩ ᱯᱮᱸᱭᱟᱡᱽ ᱡᱟᱹᱥᱛᱤ ᱜᱮᱠᱚ ᱪᱟᱥ ᱜᱮᱭᱟ ᱦᱩᱸ ᱤᱧ ᱫᱚ ᱚᱲᱟᱜ ᱨᱮᱫᱚ ᱵᱟᱹᱱᱩᱜ ᱤᱧᱟ ᱛᱚ ᱚᱲᱟᱜ ᱚᱲᱟᱜ ᱠᱷᱚᱱ ᱫᱚ ᱥᱟᱺᱜᱤᱧ ᱨᱮᱜᱮᱹᱧ ᱯᱟᱲᱦᱟᱣ ᱤᱧ ᱦᱮᱡ ᱟᱠᱟᱱᱟ ᱚᱱᱟ ᱚᱱᱟ ᱡᱟᱭᱜᱟ ᱨᱮ ᱚᱠᱟ ᱡᱟᱭᱜᱟ ᱨᱤᱧ ᱛᱟᱦᱮᱱ ᱜᱮᱭᱟ ᱚᱱᱟ ᱚᱱᱟ ᱥᱩᱨ ᱠᱚᱨᱮ ᱫᱚ ᱡᱟᱹᱥᱛᱤ ᱟᱹᱞᱩ ᱠᱚ ᱪᱟᱥᱟ ᱯᱮᱸᱭᱟᱡᱽ ᱠᱚ ᱪᱟᱥᱟ ᱛᱟᱯᱚᱨᱮ ᱵᱟᱫᱟᱢ ᱵᱟᱫᱟᱢ ᱠᱚᱠᱚ ᱪᱟᱥ ᱜᱮᱭᱟ ᱥᱟᱠ ᱥᱚᱵᱽᱡᱤ ᱦᱚᱸ ᱠᱚ ᱪᱟᱥᱟ ᱟᱹᱰᱤ ᱵᱟᱹᱲᱛᱤ ᱜᱮ
ᱢᱟᱱᱮ ᱟᱹᱛᱩ ᱫᱤᱥᱚᱢ ᱫᱚ ᱚᱠᱟ ᱥᱮᱫ ᱯᱟᱲᱟᱜ ᱠᱟᱱᱟ?
ᱦᱮᱸ ᱱᱚᱛᱮ ᱞᱟᱹᱭ ᱞᱮᱠᱷᱟᱱ ᱟᱹᱛᱩ ᱫᱤᱥᱚᱢ ᱫᱚ ᱡᱷᱟᱲᱜᱨᱟᱢ
ᱟᱪ ᱪᱷᱟ ᱱᱟᱯᱟᱭ ᱠᱟᱛᱷᱟ ᱜᱮ ᱛᱟᱦᱮᱞᱮ
ᱦᱮᱸ ᱟᱸᱡᱚᱢ ᱠᱟᱜ ᱜᱮᱭᱟ ᱵᱤᱱ
ᱦᱮᱸ ᱟᱸᱡᱚᱢ ᱦᱩᱭ ᱟᱠᱟᱱᱟ ᱟᱨ
ᱚ ᱱᱟᱯᱟᱭ ᱜᱮ
ᱚᱱᱛᱮ ᱜᱮ ᱦᱟᱸᱜ ᱟᱞᱮᱭᱟᱜ ᱟᱹᱛᱩ ᱫᱤᱥᱚᱢ ᱦᱚᱸ ᱚᱱᱛᱮ ᱜᱮ
ᱟᱹᱵᱤᱱᱟᱜ ᱟᱛᱩ ᱫᱤᱥᱚᱢ ᱦᱚᱸ ᱚᱱᱛᱮ ᱜᱮ
ᱦᱚᱭ
ᱚᱻ ᱚᱠᱟ ᱥᱮᱱ ᱟᱫᱚ ᱚᱻ ᱞᱟᱹᱭᱼᱟ ᱟᱹᱛᱩ ᱫᱤᱥᱚᱢ ᱫᱚ ᱛᱟᱦᱚᱞᱮ ᱚᱠᱟ ᱥᱮᱱ ᱡᱷᱟᱲᱜᱨᱟᱢ ᱚᱠᱟ ᱥᱮᱱ ᱟᱫᱚ
ᱡᱷᱟᱲᱜᱨᱟᱢ ᱫᱚ ᱦᱟᱸᱜ ᱵᱟᱞᱮ ᱯᱟᱲᱟᱜ ᱠᱟᱱᱟ ᱟᱫᱚ ᱛᱟᱦᱮᱸ ᱫᱚ ᱦᱟᱸᱜ ᱚᱱᱠᱟ ᱡᱷᱟᱲᱜᱨᱟᱢ ᱚᱱᱟ ᱠᱚᱨᱮ ᱜᱮ ᱟᱫᱚ ᱟᱹᱛᱩ ᱫᱤᱥᱚᱢ ᱫᱚ ᱦᱟᱱᱛᱮ ᱥᱤᱞᱫᱟᱹ ᱠᱷᱚᱱ ᱦᱟᱱᱛᱮ ᱦᱟᱸᱜ ᱪᱟᱞᱟᱣ ᱦᱩᱭᱩᱜᱼᱟ ᱠᱟᱹᱴᱤᱡ
ᱚᱻ ᱟᱪᱪᱷᱟ ᱟᱪᱪᱷᱟ ᱥᱤᱞᱫᱟᱹ ᱟᱪᱪᱷᱟ ᱱᱟᱯᱟᱭ ᱠᱟᱛᱷᱟ ᱛᱟᱦᱚᱞᱮ ᱱᱤᱛᱚᱜ ᱛᱟᱦᱮᱸ ᱫᱚ ᱛᱟᱦᱞᱮ ᱡᱷᱟᱲᱜᱨᱟᱢ ᱨᱮ᱾ ᱚᱻ ᱛᱟᱦᱞᱮ ᱡᱷᱟᱲᱜᱨᱟᱢ ᱡᱷᱟᱲᱜᱨᱟᱢ ᱨᱮᱵᱤᱱ ᱛᱟᱦᱮᱱᱟ ᱡᱷᱟᱲᱜᱨᱟᱢ ᱠᱚᱞᱮᱡ ᱥᱮ ᱡᱷᱟᱲᱜᱨᱟᱢ ᱠᱚᱞᱮᱡ ᱱᱟᱯᱟᱭ ᱛᱤᱱᱟᱹᱜ ᱨᱮᱵᱤᱱ ᱚᱞᱚᱜ-ᱟ ᱤᱧ ᱡᱷᱟᱲᱜᱨᱟᱢ ᱠᱚᱞᱮᱡ ᱞᱤᱧ ᱪᱟᱞᱟᱣ ᱟᱠᱟᱱ ᱜᱮᱭᱟ ᱢᱤᱫ ᱫᱷᱟᱣ ᱪᱟᱞᱟᱣ ᱞᱮᱱᱟ ᱞᱤᱧ ᱦᱩᱭᱱᱟ ᱢᱤᱫ ᱵᱚᱪᱷᱚᱨ ᱟᱭᱢᱟ ᱟᱞᱮᱭᱟᱜ ᱠᱚᱞᱮᱡ ᱠᱷᱚᱱ ᱪᱮᱫ ᱤᱭᱟᱹ ᱛᱮ ᱦᱩᱭ ᱞᱮᱱᱟ ᱟᱵᱚ ᱥᱟᱱᱛᱟᱲ ᱠᱚᱣᱟᱜ ᱢᱤᱫᱴᱟ ᱦᱩᱭ ᱞᱮᱱᱟ ᱪᱮᱫ ᱯᱨᱚᱜᱨᱟᱢ ᱦᱩᱭ ᱞᱮᱱᱟ ᱛᱚ ᱩᱱ ᱥᱚᱢᱚᱭ ᱪᱟᱞᱟᱣ ᱦᱩᱭ ᱞᱮᱱᱟ ᱵᱟᱰᱟᱭᱟᱵᱤᱱ ᱡᱮ ᱟᱯᱮ ᱠᱚᱞᱮᱡ ᱨᱮ ᱢᱤᱫᱴᱤᱱ ᱦᱩᱭ ᱞᱮᱱᱟ ᱥᱮ ᱟᱯᱮ ᱡᱷᱟᱲᱜᱨᱟᱢ ᱠᱚᱞᱮᱡ ᱨᱮ ᱦᱩᱭ ᱞᱮᱱᱟ
ᱟᱫᱚ ᱦᱟᱸᱜ ᱫᱚᱢᱮ ᱞᱟᱦᱟ ᱛᱮᱱᱟᱜ ᱫᱚ ᱵᱟᱹᱞᱤᱧ ᱵᱟᱰᱟᱭᱟ ᱦᱟᱸᱜ
ᱚ ᱛᱟᱦᱚᱞᱮ ᱱᱤᱭᱟᱹ ᱫᱷᱟᱣ ᱜᱮᱵᱤᱱ ᱵᱷᱚᱨᱛᱤᱭ ᱟᱠᱟᱱᱟ ᱥᱮ ᱪᱮᱫ ᱥᱮ ᱱᱤᱭᱟᱹ ᱢᱟᱲᱟᱝ ᱫᱷᱟᱣ ᱵᱤᱱ ᱵᱷᱩᱨᱛᱤ
ᱱᱤᱭᱟᱹ ᱵᱟᱨ ᱢᱟ ᱱᱚᱜᱼᱚᱭ ᱱᱤᱭᱟᱹ ᱞᱟᱦᱟ ᱵᱚᱪᱷᱚᱨ ᱡᱟᱦᱟᱸ ᱟᱫᱚ ᱦᱩᱭ ᱟᱠᱟᱱᱟ
ᱚ ᱱᱟᱯᱟᱭ ᱜᱮ
ᱱᱤᱛᱚᱜ ᱫᱚ ᱦᱟᱸᱜ ᱱᱚᱜᱼᱚᱭ ᱪᱟᱞᱟᱜ ᱠᱟᱱᱟ ᱛᱚ ᱟᱨᱚ ᱢᱟᱱᱮ ᱱᱤᱛᱚᱜ ᱡᱟᱦᱟᱸᱭ ᱵᱷᱚᱛ ᱛᱤ ᱪᱟᱞᱟᱜ ᱠᱟᱱᱟ ᱱᱚᱣᱟ ᱴᱟᱜ ᱫᱚ ᱱᱤᱭᱟᱹ ᱞᱟᱦᱟ
ᱦᱮᱸ ᱦᱮᱸ ᱟᱪ ᱪᱷᱟ ᱱᱤᱭᱟᱹ ᱥᱟᱥ ᱱᱤᱭᱟᱹ ᱥᱟᱜ ᱞᱟᱦᱟ ᱥᱩᱥᱟᱱ ᱨᱮᱵᱤᱱ ᱵᱷᱩᱨᱛᱤ ᱞᱮᱱᱟ ᱱᱟᱯᱟᱭ ᱠᱟᱛᱷᱟ ᱤᱱᱟᱹ ᱠᱷᱚᱱ ᱢᱟᱲᱟᱝ ᱨᱮᱜᱮ ᱞᱤᱧ ᱪᱟᱣ ᱞᱮᱱᱟ ᱟᱹᱞᱤᱧ ᱫᱚ
ᱚ ᱟᱪ ᱪᱷᱟ ᱟᱫᱚ ᱚᱱᱟ ᱞᱟᱦᱟ ᱨᱮᱱᱟᱜ ᱫᱚ ᱩᱱᱟᱹᱜ ᱵᱟᱰᱟᱭ ᱵᱟᱹᱱᱩᱜᱼᱟ ᱦᱟᱸᱜ
ᱦᱮᱸ ᱦᱮᱸ ᱛᱟᱦᱚᱞᱮ ᱥᱮᱥᱮᱱ ᱢᱟ ᱪᱟᱵᱟᱜ ᱠᱟᱱᱟ ᱚᱱᱟ ᱥᱚᱢᱚᱭ ᱛᱟᱯᱚ ᱵᱤᱱ ᱯᱷᱚᱱᱟ ᱥᱮ ᱟᱹᱵᱤᱱ ᱞᱤᱧ ᱯᱷᱚᱱᱟ ᱵᱤᱱᱟ ᱢᱤᱫ ᱫᱷᱟᱣ
ᱦᱚᱸ ᱱᱤᱛᱚᱜ
ᱦᱮᱸ ᱱᱤᱛᱚᱜ
ᱟᱞᱤᱧ ᱞᱤᱧ ᱨᱚᱱ ᱫᱟ ᱦᱟᱸᱜ᱾
ᱟᱪ ᱪᱷᱟ ᱢᱟ ᱯᱷᱚᱱ ᱵᱤᱱ ᱢᱟ᱾